ᱡᱚᱦᱟᱸᱨ ᱜᱮ᱾
ᱦᱮ ᱜᱚᱝᱠᱮ ᱡᱚᱦᱟᱸᱨ ᱜᱮ᱾
ᱜᱚᱝᱠᱮ ᱞᱟᱹᱭ ᱟᱞᱤᱧ ᱨᱚᱲ ᱠᱚᱵᱮᱱ ᱟᱢᱚᱢ ᱮᱫ ᱛᱟᱹᱤᱧᱟ?
ᱦᱮᱸ ᱦᱮᱸ ᱟᱹᱰᱤ ᱱᱟᱯᱟᱭ ᱞᱤᱧ ᱟᱸᱡᱚᱢ ᱮᱫᱟ ᱟᱹᱞᱤᱧᱟᱜ ᱜᱮ ᱨᱚᱲ ᱠᱚ ᱪᱮᱫᱞᱮᱠᱟ ᱵᱤᱱ ᱟᱡᱚᱢ ᱮᱫᱟ?
ᱦᱮᱸ ᱜᱚᱝᱠᱮ ᱟᱵᱮᱱᱟ ᱦᱚᱸ ᱟᱹᱰᱤ ᱴᱷᱟᱢ ᱴᱷᱟᱢ ᱜᱮ ᱨᱚᱲ ᱠᱚᱫᱚ ᱟᱸᱡᱚᱢᱚᱜ ᱠᱟᱱᱟ᱾ ᱞᱟᱹᱭᱫᱟᱞᱤᱧ ᱜᱚᱝᱠᱮ ᱯᱟᱪᱮᱫ ᱡᱟᱦᱟᱱᱟᱜ ᱠᱚ ᱥᱟᱰᱮ ᱠᱟᱱᱟ ᱠᱤ?
ᱵᱟᱝ ᱜᱚᱝᱠᱮ ᱥᱟᱰᱮ ᱧᱚᱜ ᱫᱚ ᱵᱟᱹᱞᱤᱧ ᱟᱡᱚᱢ ᱫᱟ᱾
ᱮᱸ ᱵᱟᱵᱮᱱ ᱟᱸᱡᱚᱢᱮᱜᱼᱟ? ᱦᱮᱸᱛᱟᱦᱞᱮ ᱠᱷᱟᱱ ᱫᱚ ᱴᱷᱤᱠᱟᱹᱱ ᱜᱮᱭᱟ, ᱵᱟᱠᱷᱟᱱ ᱫᱚ ᱦᱟᱸᱜ ᱢᱟᱱᱮ ᱱᱚᱣᱟ ᱠᱚᱨᱮ ᱦᱟᱸᱜ ᱨᱟᱥᱛᱟ ᱠᱚᱨᱮᱜ ᱥᱮ ᱜᱚᱝᱠᱮ ᱠᱟᱹᱴᱤᱡ ᱥᱟᱸᱰᱮ ᱧᱚᱜᱚᱜ ᱠᱟᱱ ᱜᱮᱭᱟ, ᱪᱮᱫ ᱵᱮᱱ ᱞᱟᱹᱭᱟ? ᱦᱩᱸ, ᱦᱩᱸ ᱦᱩᱸ ᱦᱩᱸ᱾ ᱢᱟᱱᱮ ᱟᱵᱤᱱ ᱴᱷᱮᱱ ᱫᱚ ᱢᱟᱱᱮ ᱟᱸᱡᱚᱢ ᱫᱚ ᱵᱟᱝ ᱪᱟᱞᱟᱣ ᱠᱟᱱᱟ ᱛᱚ ᱟᱨ ᱪᱮᱫ᱾
ᱵᱟᱝ ᱜᱚᱝᱠᱮ ᱟᱹᱞᱤᱧ ᱴᱷᱮᱱ ᱫᱚ ᱟᱹᱰᱤ ᱱᱟᱯᱟᱭ ᱜᱮ ᱨᱚᱲ ᱠᱚᱜᱮ ᱟᱸᱡᱚᱢᱚ-ᱜ ᱠᱟᱱᱟ᱾
ᱚᱱᱟ ᱮᱠᱫᱚᱢ ᱯᱩᱨᱟᱹ ᱥᱟ ᱥᱟᱯᱷᱟ ᱥᱟᱯᱷᱤ ᱜᱮᱭᱟ ᱟᱨ ᱪᱮᱫ ᱵᱟᱝ?
ᱦᱳᱭ ᱜᱚᱝᱠᱮ ᱦᱳᱭ ᱦᱳᱭ᱾
ᱟᱪᱪᱷᱟ ᱛᱟᱦᱟᱞᱮ ᱜᱚᱝᱠᱮ ᱞᱟᱹᱭᱮᱜ-ᱟ ᱞᱤᱧ, ᱢᱟᱥᱮ ᱠᱟᱹᱴᱤᱡ ᱚᱱᱮ ᱜᱤᱫᱽᱨᱟᱹ ᱵᱮᱲᱟ ᱨᱮᱱᱟᱜ ᱠᱟᱛᱷᱟ ᱠᱚ ᱞᱟᱹᱭ ᱛᱟᱵᱮᱱ। ᱡᱟᱦᱟᱸ ᱛᱮᱫᱚ ᱠᱟᱹᱴᱤᱡ ᱮᱸ ᱢᱚᱱᱮ ᱡᱤᱣᱤ ᱠᱚᱦᱚᱸ ᱠᱟᱹᱴᱤᱡ ᱨᱟᱹᱥᱠᱟᱹ ᱜᱮ ᱟᱹᱭᱠᱟᱹᱜᱼᱟ।
ᱦᱩᱸ, ᱦᱩᱸ।
ᱱᱟᱜ ᱜᱤᱫᱽᱨᱟᱹ ᱵᱮᱲᱟ ᱫᱚ ᱱᱟᱜ ᱟᱹᱞᱤᱧ ᱫᱚ ᱢᱟᱦᱟᱨᱟ ᱞᱤᱧ ᱛᱟᱦᱮᱸ ᱠᱟᱱᱟ।
ᱟᱪᱪᱷᱟ ᱢᱟᱨᱦᱟᱜ ᱵᱮᱱ ᱛᱟᱦᱮᱸ ᱠᱟᱱᱟ ᱟᱵᱮᱱ ᱫᱚ ᱵᱟᱝ?
ᱦᱳᱭ ᱦᱳᱭ ᱚᱲᱟᱜ ᱠᱚᱨᱮᱱ ᱜᱮ ᱟᱨᱠᱤ, ᱚᱲᱟᱜ ᱠᱚᱨᱮᱱ ᱡᱟᱦᱟᱸᱭ ᱦᱮᱸ ᱡᱟᱦᱟᱸ ᱠᱚ ᱢᱮᱨᱚᱢ ᱰᱟᱝᱨᱤ ᱠᱚ ᱦᱳᱭ, ᱦᱩᱸ। ᱟᱹᱰᱤ ᱠᱟᱹᱴᱤᱡ ᱧᱚᱜ ᱧᱚᱜ ᱠᱷᱚᱱ ᱜᱮ ᱟᱹᱞᱤᱧ ᱫᱚ ᱟᱻ ᱜᱩᱯᱤ ᱠᱚᱞᱤᱧ ᱪᱟᱞᱟᱣ ᱠᱚᱜᱼᱟ।
ᱟᱪᱪᱷᱟ ᱟᱪᱪᱷᱟ।
ᱦᱳᱭ ᱦᱳᱭ᱾
ᱦᱩᱸ ᱟᱨ ᱛᱟᱯᱚᱨᱮ ᱦᱟᱸᱜ ᱞᱟᱹᱭ ᱵᱮᱱ, ᱟᱵᱮᱱ ᱫᱚ ᱚᱱᱮ ᱚᱱᱠᱟ ᱛᱟᱦᱮᱸ ᱠᱟᱱ ᱛᱟᱵᱮᱱᱟ ᱜᱤᱫᱽᱨᱟᱹ ᱡᱤᱭᱚᱱ ᱫᱚ ᱛᱟᱭᱛᱚ?
ᱦᱳᱭ ᱦᱳᱭ ᱢᱟᱦᱟᱨᱟ ᱞᱮᱠᱟ, ᱟᱨ ᱡᱟᱦᱟᱸ ᱫᱚ ᱤ ᱛᱩᱱ ᱟᱥᱲᱟ ᱠᱚᱫᱚ ᱱᱟᱜ ᱮᱸ ᱟᱹᱞᱤᱧ ᱫᱚ ᱮᱸ ᱵᱟᱝᱞᱤᱧ ᱪᱟᱞᱟᱣ ᱠᱚᱜ ᱜᱮᱭᱟ ᱩᱱᱟᱹᱜ ᱫᱚ ᱦᱮᱸ, ᱟᱛᱳ ᱟ ᱟᱛᱳ ᱨᱮ ᱨᱮᱱᱟᱜ ᱡᱟᱦᱟᱸ ᱤᱛᱩᱱ ᱟᱥᱲᱟ ᱢᱮᱱᱟᱜ ᱛᱟᱞᱮᱭᱟ,
ᱦᱩᱸ ᱦᱩᱸ ᱦᱩᱸ᱾
ᱱᱟᱜ ᱟ ᱱᱚᱰᱮ ᱫᱚ ᱮᱸ ᱵᱷᱚᱨᱛᱤ ᱞᱤᱫᱤᱧᱟᱠᱚ।
ᱦᱮᱸ ᱦᱩᱸ ᱦᱩᱸ᱾
ᱛᱚ ᱟᱹᱞᱤᱧ ᱫᱚ ᱩᱸ ᱵᱟᱝᱞᱤᱧ ᱠᱩᱥᱤ ᱠᱮᱭᱟ ᱱᱚᱣᱟ ᱠᱚᱫᱚ, ᱦᱮᱸ ᱚᱞᱚᱜ ᱯᱟᱲᱦᱟᱣ ᱠᱚᱫᱚ ᱩᱱᱫᱚ। ᱛᱚ, ᱢᱟᱦᱟᱨᱟ ᱠᱚᱜᱮ ᱟᱹᱰᱤ ᱱᱟᱯᱟᱭ ᱞᱤᱧ ᱵᱩᱡᱷᱟᱹᱣ ᱜᱮᱭᱟ ᱦᱮᱸ᱾
ᱟᱪᱪᱷᱟ᱾
ᱦᱩᱸ, ᱟᱨ ᱫᱟᱞ ᱫᱟᱞ ᱛᱮᱠᱚ ᱤᱫᱤ ᱦᱚᱴᱚ ᱠᱟᱞᱤᱧᱟ ᱦᱳᱥᱴᱮᱞ, ᱟᱨ ᱧᱤᱫᱟᱹ ᱠᱷᱟᱱ ᱜᱮ ᱨᱟᱜᱼᱨᱟᱜ ᱛᱮ ᱟᱨᱚ ᱞᱤᱧ ᱦᱮᱡ ᱠᱚᱜᱼᱟ, ᱧᱤᱫᱟᱹ ᱵᱮᱲᱟ ᱵᱟᱝᱞᱤᱧ ᱛᱟᱦᱮᱸ ᱫᱟᱲᱮ ᱠᱚᱜᱼᱟ। ᱟᱨ ᱡᱟᱦᱟᱸᱭ ᱵᱷᱩᱛ ᱠᱚ ᱵᱚᱛᱚᱨ ᱛᱮ, ᱦᱩᱸ᱾
ᱦᱮᱸ ᱦᱮᱸ ᱦᱮᱸ।
ᱢᱮᱱᱟᱜ ᱠᱚᱣᱟ ᱟᱹᱰᱤ ᱜᱮᱞᱤᱧ ᱵᱚᱛᱚᱨ ᱠᱚᱜᱼᱟ ᱦᱮᱸ, ᱪᱩᱲᱤᱱ ᱠᱚ। ᱟᱫᱚ ᱚᱱᱟ ᱟᱨ ᱞᱟᱹᱭ ᱜᱮᱭᱟᱠᱚ, ᱡᱮ ᱱᱚᱣᱟ ᱡᱟᱦᱟᱸ ᱦᱳᱥᱴᱮᱞ ᱛᱟᱦᱮᱸ ᱠᱟᱱᱟ ᱚᱱᱟ ᱫᱚ ᱟᱹᱰᱤ ᱦᱟᱦᱟᱲᱟᱜ ᱟᱱ
ᱦᱮᱸ ᱦᱮᱸ ᱦᱮᱸ᱾ ᱛᱟᱦᱟᱞᱮ ᱠᱷᱟᱱ ᱜᱚᱢᱠᱮ, ᱟᱵᱮᱱᱟᱜ ᱯᱟᱲᱦᱟᱜ ᱟ ᱡᱤᱭᱚᱱ ᱫᱚ ᱢᱟᱱᱮ ᱯᱨᱚᱛᱷᱚᱢ ᱫᱚ ᱢᱟᱱᱮ ᱜᱩᱯᱤ ᱜᱩᱯᱤ ᱛᱮᱜᱮ ᱮᱦᱚᱵ ᱟᱠᱟᱱᱟ, ᱟᱨ ᱪᱮᱫ?
ᱦᱳᱭ ᱜᱚᱝᱠᱮ ᱦᱳᱭ, ᱜᱩᱯᱤ ᱜᱩᱯᱤ ᱛᱮᱜᱮ᱾
ᱦᱮᱸ ᱡᱮᱢᱚᱱ ᱟᱞᱮ ᱠᱚᱣᱟᱜ ᱚᱞᱚᱜ ᱡᱤᱭᱚᱱ ᱫᱚ ᱦᱟᱸᱜ ᱠᱷᱟᱱ ᱫᱚ ᱠᱟᱹᱴᱤᱡ ᱛᱚᱨᱟ ᱠᱷᱚᱱᱟᱜ ᱜᱮ ᱡᱟᱦᱟᱸ ᱟᱞᱮ ᱫᱚ ᱦᱮᱸ ᱤᱥ ᱡᱟᱭᱜᱟ, ᱡᱮᱢᱚᱱ ᱫᱚ ᱯᱨᱚᱛᱷᱚᱢ ᱫᱚ ᱚᱱᱟᱫᱚ ᱟ ᱟᱹᱛᱩ ᱨᱮᱱᱟᱜ ᱡᱟᱦᱟᱸ ᱫᱚ ᱟ ᱤᱭᱟᱹ ᱠᱚ ᱢᱮᱛᱟᱜ ᱠᱟᱱᱟ ᱜᱚᱝᱠᱮ, ᱞᱟᱹᱭ ᱵᱮᱱ ᱥᱮ ᱚᱱᱟ ᱡᱟᱦᱟᱸ ᱠᱟᱹᱴᱤᱡ ᱜᱤᱫᱽᱨᱟᱹ ᱠᱚ ᱪᱟᱞᱟᱜᱼᱟ ᱫᱚ ᱡᱟᱦᱟᱸ ᱨᱮ ᱵᱤᱞᱤ ᱤᱥᱠᱩᱞ, ᱥᱮ ᱟᱞᱮ ᱫᱚ ᱮᱸ ᱥᱚᱲᱮ
ᱦᱮᱸ, ᱦᱳᱭ ᱦᱳᱭ ᱜᱚᱢᱠᱮ, ᱥᱚᱲᱦᱮ ᱤᱥᱠᱩᱞ ᱜᱮ ᱟᱞᱮ ᱦᱚᱸᱞᱮ ᱞᱟᱹᱭᱟ। ᱟᱭ ᱥᱤ ᱰᱤ ᱮᱥ ᱠᱚ ᱞᱟᱹᱭᱟ᱾
ᱦᱳᱭ ᱦᱳᱭ ᱟᱭ ᱥᱤ ᱰᱤ ᱮᱥ। ᱡᱮᱢᱚᱱ ᱟᱞᱮ ᱫᱚ ᱥᱚᱲᱮ ᱤᱥᱠᱩᱞ ᱞᱮ ᱢᱮᱛᱟᱜᱼᱟ ᱟᱨ ᱪᱮᱫ? ᱢᱟᱱᱮ ᱜᱚᱝᱠᱮ ᱚᱸᱰᱮ ᱫᱚ ᱥᱚᱲᱮ ᱠᱚ ᱧᱟᱢᱚᱜᱼᱟ ᱥᱮ? ᱸᱦᱳᱭ ᱚᱱᱟ ᱠᱷᱟᱹᱛᱤᱨ ᱜᱮ ᱚᱱᱟ ᱫᱚ ᱥᱚᱲᱮ ᱤᱥᱠᱩᱞ ᱟᱞᱮ ᱫᱚᱞᱮ ᱧᱩᱛᱩᱢ ᱠᱟᱜᱼᱟ। ᱦᱮᱸ, ᱦᱩᱸ᱾ ᱟᱫᱚ ᱟᱹᱞᱤᱧ ᱫᱚ ᱚᱸᱰᱮ ᱠᱷᱚᱱᱟᱜ ᱜᱮ, ᱯᱟᱲᱦᱟᱣ ᱡᱤᱭᱚᱱ ᱫᱚ ᱮᱦᱚᱵ ᱟᱠᱟᱱ ᱛᱟᱹᱟᱞᱤᱧᱟ। ᱦᱮᱸ ᱥᱮ? ᱯᱚᱨᱮ ᱯᱟᱲᱦᱟᱣ ᱯᱟᱲᱦᱟᱣ ᱛᱮ ᱟᱛᱩ ᱤᱥᱠᱩᱞ ᱠᱚᱦᱚᱸ ᱞᱤᱧ ᱯᱟᱲᱦᱟᱣ ᱛᱟᱵ ᱤᱫᱤ ᱠᱮᱜᱼᱟ।
ᱦᱳᱭ ᱦᱳᱭ᱾
ᱱᱚᱝᱠᱟ ᱱᱚᱝᱠᱟ ᱛᱮ ᱟᱫᱚ, ᱟᱹᱞᱤᱧ ᱫᱚ ᱵᱟᱨᱦᱮ ᱠᱚᱨᱮᱜ ᱠᱚ ᱵᱷᱮᱡᱟ ᱠᱟᱜ ᱞᱤᱧᱟ ᱚᱞᱚᱜ ᱯᱟᱲᱦᱟᱜ ᱞᱟᱹᱜᱤᱫ᱾
ᱦᱳᱭ ᱦᱳᱭ ᱦᱳᱭ᱾
ᱪᱟᱞᱟᱣ ᱱᱟᱞᱤᱧ ᱪᱟᱞᱟᱣ ᱠᱟᱛᱮᱫ ᱞᱤᱧ ᱚᱞᱚᱜ ᱯᱟᱲᱦᱟᱣ ᱫᱚᱞᱤᱧ ᱚᱞᱚᱜ ᱯᱟᱲᱦᱟᱣᱮᱱ ᱜᱮᱭᱟ ᱵᱟᱝ ᱫᱚ ᱵᱟᱝ᱾
ᱦᱳᱭ ᱦᱳᱭ ᱦᱳᱭ᱾
ᱢᱮᱱᱠᱷᱟᱱ ᱱᱚᱜ-ᱚ ᱱᱟ ᱚᱞᱚᱜ ᱯᱟᱲᱦᱟᱣ ᱮᱸ ᱛᱟᱞᱟ ᱢᱟᱞᱟ ᱨᱮ ᱡᱚᱠᱷᱚᱱ ᱦᱟᱸᱜ ᱚᱲᱟᱜ ᱞᱤᱧ ᱦᱤᱡᱩᱜ ᱛᱟᱦᱮᱸᱫ ᱥᱮ ᱦᱮᱸ᱾ ᱟᱹᱞᱤᱧᱟᱜ ᱞᱟᱸᱫᱟ ᱨᱮᱱᱟᱜ ᱠᱟᱛᱷᱟ ᱵᱮᱱ ᱟᱸᱡᱚᱢ ᱞᱮᱠᱷᱟᱱ ᱜᱚᱢᱠᱮ ᱦᱮᱸ ᱥᱮ᱾ ᱢᱟᱱᱮ ᱵᱚᱦᱚᱜ ᱵᱟᱹᱲᱤᱡᱚᱜ ᱛᱟᱵᱮᱱᱟ ᱦᱮᱸ ᱥᱮ᱾ ᱦᱮᱸ
ᱦᱩᱸ ᱦᱩᱸ ᱟᱹᱞᱤᱧ ᱫᱚ ᱮᱢᱚᱱ ᱢᱮᱫᱴᱮᱱ ᱜᱤᱫᱽᱨᱟᱹ ᱞᱤᱧ ᱛᱟᱦᱮᱸ ᱠᱟᱱᱟ᱾ ᱦᱩᱸ᱾ ᱢᱟᱱᱮ ᱤᱥᱠᱩᱞ ᱠᱷᱚᱱᱟᱜ ᱫᱚ ᱚᱲᱟᱜ ᱦᱤᱡᱩᱜ ᱥᱟᱱᱟ ᱞᱤᱧᱟ ᱦᱮᱸᱥᱮ᱾ ᱠᱟᱹᱴᱤᱡ ᱧᱚᱜ ᱨᱮᱫᱚ ᱟᱨ ᱪᱮᱫ᱾ ᱟᱫᱚ ᱢᱮᱱᱠᱷᱟᱱ ᱚᱲᱟᱜ ᱠᱷᱚᱱᱟᱜ ᱫᱚ ᱵᱟᱝ ᱪᱟᱞᱟᱜ ᱥᱟᱱᱟᱞᱤᱧᱟ᱾
ᱦᱳᱭ ᱦᱳᱭ ᱦᱳᱭ ᱦᱳᱭ ᱦᱳᱭ ᱦᱳᱭ ᱦᱳᱭ᱾
ᱟᱫᱚ ᱱᱚᱣᱟ ᱫᱚ ᱡᱮ ᱢᱤᱫ ᱫᱷᱟᱣ ᱱᱚᱝᱠᱟ ᱫᱚ ᱵᱟᱝ ᱟᱹᱞᱤᱧ ᱫᱚ ᱡᱮ ᱛᱤᱱ ᱵᱟᱨ ᱦᱟᱸᱜ᱾ ᱠᱚ ᱟᱹᱜᱩ ᱞᱤᱧᱟᱹ ᱚᱲᱟᱜ᱾ ᱩᱱ ᱵᱟᱨ ᱦᱟᱸᱜ ᱡᱚᱛᱚ ᱫᱤᱱ ᱦᱟᱸᱜ ᱩᱸ ᱢᱟᱱᱮ ᱚᱲᱟᱜ ᱵᱟᱠᱚ ᱡᱮ ᱦᱤᱞᱳᱜ ᱠᱚ ᱤᱫᱤ ᱦᱴᱚ ᱠᱟᱞᱤᱧᱟ ᱚᱱᱟ ᱦᱤᱞᱳᱜ ᱫᱚ ᱵᱟᱹᱞᱤᱧ ᱪᱟᱞᱟᱜᱼᱟ, ᱮᱱ ᱦᱤᱞᱳᱜ ᱫᱚ ᱦᱟᱸᱜ ᱞᱤᱧ ᱨᱟᱜ ᱜᱮᱭᱟ ᱟᱹᱞᱤᱧ ᱫᱚ᱾
ᱦᱳᱭ ᱦᱳᱭ ᱦᱳᱭ᱾
ᱦᱩᱸ ᱦᱩᱸ᱾
ᱦᱳᱭ ᱜᱚᱝᱠᱮ᱾
ᱢᱟᱱᱮ ᱟᱨ ᱮᱢᱚᱱ ᱞᱤᱧ ᱨᱟᱜᱟ ᱢᱟᱱᱮ ᱨᱟᱜ ᱢᱟᱱᱮ ᱤᱫᱤ ᱜᱮ ᱵᱟᱠᱚ ᱤᱫᱤ ᱫᱟᱲᱮᱭᱟᱞᱤᱧᱟ ᱵᱷᱮᱸ-ᱵᱷᱮᱸ ᱦᱟᱸᱜ ᱞᱤᱧ ᱨᱟᱜᱟ ᱥᱟᱨᱟᱫᱤᱱ᱾
ᱦᱳᱭ ᱦᱳᱭ ᱦᱳᱭ ᱦᱳᱭ᱾
ᱟᱨ ᱚᱱᱮ ᱚᱱᱠᱟ ᱨᱟᱜ ᱨᱟᱜ ᱛᱮᱜᱮ ᱡᱤᱵᱚᱱ ᱩᱱᱟᱹᱜ ᱢᱟᱨᱟᱝ ᱦᱟᱨᱟ ᱠᱟᱛᱮᱫ ᱦᱚᱸ᱾
ᱦᱳᱭ ᱦᱳᱭ᱾
ᱦᱩᱸ ᱡᱚᱠᱷᱚᱱ ᱜᱮ ᱦᱟᱸᱜ ᱠᱚ ᱟᱹᱜᱩ ᱞᱤᱧᱟ, ᱩᱱ ᱫᱚ ᱟᱹᱰᱤ ᱨᱟᱹᱥᱠᱟᱹ ᱨᱟᱹᱥᱠᱟᱹ ᱞᱤᱧ ᱦᱤᱡᱩᱜᱼᱟ᱾ ᱜᱚᱢᱠᱮ ᱦᱮᱸ ᱥᱮ, ᱦᱩᱸ ᱟᱨ ᱟᱹᱞᱤᱧ ᱫᱚ ᱠᱟᱹᱴᱤᱡ ᱠᱷᱚᱱᱟᱜ ᱜᱮ ᱦᱟᱸᱜ ᱢᱟᱱᱮ ᱠᱟᱹᱴᱤᱡ ᱮ ᱮᱱᱮᱡ ᱥᱮᱨᱮᱧ ᱦᱟᱸᱜ ᱟᱨ ᱚᱱᱟ ᱨᱩ ᱠᱚ ᱦᱟᱸᱜ ᱫᱚᱢᱮ ᱞᱤᱧ ᱠᱩᱥᱤᱭᱟᱜ ᱛᱟᱦᱮᱸᱫ ᱟᱨ ᱪᱮᱫ
ᱦᱳᱭ ᱜᱚᱝᱠᱮ ᱦᱳᱭ ᱦᱳᱭ᱾
ᱟᱫᱚ ᱟᱹᱞᱤᱧ ᱫᱚ ᱡᱚᱠᱷᱚᱱ ᱦᱟᱸᱜ ᱚᱲᱟᱜ ᱠᱚ ᱟᱹᱜᱩ ᱞᱤᱧᱟ ᱩᱱᱫᱚ ᱢᱚᱴᱚᱨ ᱜᱟᱹᱰᱤ ᱠᱚᱫᱚ ᱦᱟᱸᱜ ᱵᱟᱝ ᱛᱟᱦᱮᱸ ᱠᱟᱱᱟ, ᱩᱱᱫᱚ ᱰᱩᱞᱩᱝ ᱜᱟᱹᱰᱤ ᱛᱟᱦᱮᱸ ᱠᱟᱱᱟ᱾
ᱦᱳᱭ ᱦᱳᱭ ᱜᱚᱢᱠᱮ ᱦᱳᱭ᱾
ᱦᱮᱸ ᱟᱫᱚ ᱡᱟᱦᱟᱸᱭ ᱵᱟᱵ ᱵᱟ ᱟᱹᱞᱤᱧ ᱨᱮᱱ ᱩᱱᱤ ᱫᱚ ᱦᱟᱸᱜ ᱠᱷᱟᱱ ᱰᱩᱞᱩᱝ ᱜᱟᱹᱰᱤ ᱛᱮᱜᱮ ᱟᱹᱞᱤᱧ ᱟᱹᱜᱩ ᱫᱚᱭ ᱪᱟᱞᱟᱜᱼᱟ᱾
ᱦᱳᱭ ᱦᱳᱭ ᱦᱳᱭ᱾
ᱦᱩᱸ ᱟᱫᱚ ᱟᱹᱞᱤᱧ ᱟᱹᱜᱩ ᱟᱹᱜᱩ ᱛᱮ ᱦᱟᱸᱜ ᱡᱚᱠᱷᱚᱱᱮ ᱫᱮᱡ ᱠᱟᱞᱤᱧᱟ ᱟᱹᱞᱤᱧ ᱫᱚ ᱥᱟᱭᱠᱮᱞ ᱟᱹᱞᱤᱧ ᱫᱚ ᱟᱫᱚ ᱛᱟᱭᱚᱢ ᱨᱮ ᱫᱮᱡ ᱫᱮᱡ ᱛᱮ ᱟᱡ ᱫᱚᱭ ᱪᱟᱞᱟᱣᱟ ᱛᱚ, ᱟᱫᱚ ᱟᱹᱞᱤᱧ ᱫᱚ ᱦᱟᱸᱜ ᱥᱮᱨᱮᱧ ᱠᱟᱜᱼᱟ ᱞᱤᱧ ᱟᱫᱚ ᱦᱟᱸᱜ᱾ ᱟᱹᱰᱤ ᱠᱤᱪᱷᱩᱞᱤᱧ ᱥᱮᱨᱮᱧᱟ ᱦᱮᱸ ᱚᱱᱮ ᱱᱮᱱᱮ ᱱᱟᱱᱮᱱ ᱱᱟᱱᱟ ᱱᱩᱱᱩ ᱦᱮᱸᱥᱮ, ᱚᱱᱮ ᱱᱮ ᱱᱮ ᱠᱟᱛ ᱛᱮᱫ ᱜᱮ ᱦᱟᱸᱜ ᱞᱤᱧ ᱮ ᱛᱟᱵ ᱜᱚᱫ ᱠᱟᱜᱼᱟ᱾ ᱱᱮᱱᱮ ᱱᱟᱱᱟ ᱠᱟᱛᱮᱫ ᱜᱮ ᱦᱟᱸᱜ ᱟᱹᱞᱤᱧ ᱫᱚ ᱢᱟᱱᱮ ᱚᱱᱠᱟ ᱜᱮ ᱦᱟᱸᱜ ᱯᱩᱛᱤᱵᱟᱨ ᱜᱮ᱾
ᱦᱳᱭ ᱜᱚᱝᱠᱮ ᱦᱳᱭ ᱦᱳᱭ ᱦᱳᱭ᱾
ᱛᱚᱠᱷᱚᱱ ᱠᱷᱟᱱ ᱫᱚ ᱨᱟᱜ᱾ ᱟᱫᱚ ᱡᱚᱠᱷᱚᱱ ᱜᱮ ᱦᱟᱸᱜ ᱚᱱᱠᱟᱞᱤᱧ ᱨᱟᱜᱽ ᱦᱮᱸ ᱟᱛᱚᱠᱚ ᱢᱮᱛᱟᱞᱤᱧᱟᱭ ᱵᱟᱵᱟ ᱫᱚ᱾ ᱞᱟᱹᱭᱟᱭ ᱦᱮᱸ ᱭᱟ ᱵᱮᱴᱟ ᱞᱟᱹᱭᱫᱟᱭ ᱡᱚᱠᱷᱚᱱᱤᱧ ᱟᱹᱜᱩ ᱢᱮᱭᱟ ᱩᱱᱠᱷᱟᱱ ᱫᱚ ᱫᱚᱢᱮ ᱱᱮᱱᱮ ᱱᱮᱱᱮᱢ ᱥᱮᱨᱮᱧ ᱫᱚ᱾ ᱦᱩᱸ᱾ ᱟᱨ ᱪᱟᱞᱟᱜ ᱡᱚᱠᱷᱚᱱ ᱫᱚ ᱪᱮᱫᱟᱜ ᱵᱷᱮ-ᱵᱷᱮᱢ ᱨᱟᱜᱟ? ᱦᱮᱸ ᱥᱮ᱾ ᱟᱫᱚ ᱟᱹᱞᱤᱧ ᱫᱚ ᱢᱟᱱᱮ ᱤᱭᱟᱹ ᱨᱮᱫᱚ ᱵᱟᱝ ᱛᱟᱦᱮᱱ ᱥᱟᱱᱟ ᱞᱧ ᱛᱟᱦᱮᱸ᱾ ᱢᱟᱱᱮ ᱪᱟᱞᱟᱣ ᱠᱟᱛᱮᱜ ᱡᱟᱦᱟᱸ ᱚᱱᱟ ᱦᱳᱥᱴᱮᱞ ᱠᱚᱨᱮ ᱵᱚᱱ ᱛᱟᱦᱮᱱᱟ ᱥᱮ᱾ ᱟᱹᱞᱤᱧ ᱫᱚ ᱢᱟᱱᱮ ᱟᱹᱰᱤ ᱢᱟᱱᱮ ᱮᱠᱞᱟ ᱜᱮᱞᱤᱧ ᱵᱩᱡᱟ ᱚᱸᱰᱮ ᱫᱚ ᱛᱟᱦᱮᱱ ᱚᱸᱰᱮ ᱞᱤᱧ ᱪᱟᱞᱟᱣ ᱞᱮᱱ ᱠᱷᱟᱱ ᱫᱚ ᱟᱨᱚ ᱵᱤᱥᱮᱥ ᱠᱚᱨᱮ ᱡᱟᱦᱟᱸ ᱫᱚ ᱦᱩᱭᱩᱜ ᱠᱟᱱᱟ ᱟᱵᱚ ᱥᱤᱸᱜᱤ ᱢᱟᱦᱟ ᱦᱤᱞᱳᱜ, ᱟᱨ ᱪᱮᱫ?
ᱦᱳᱭ ᱦᱳᱭ ᱦᱳᱭ᱾
ᱮᱱ ᱦᱤᱞᱳᱜ ᱥᱤᱸᱜᱮ ᱢᱟᱦᱟ ᱦᱤᱞᱳᱜ ᱫᱚ ᱟᱹᱞᱤᱧ ᱫᱚ ᱟᱨᱚ ᱡᱩᱫᱤ ᱦᱟᱸᱜ ᱫᱟᱠᱟ ᱠᱚ ᱡᱚᱢ ᱵᱟᱲᱟ ᱠᱟᱛᱮᱫ ᱡᱩᱫᱤ ᱞᱤᱧ ᱡᱟᱹᱯᱤᱫ ᱠᱟ ᱫᱤᱱᱚᱢᱟᱱ᱾ ᱛᱟᱞᱦᱮ ᱵᱮᱨᱮᱫ ᱠᱟᱛᱮᱫ ᱫᱚ ᱮᱱᱦᱤᱞᱳᱜ ᱫᱚ ᱟᱨᱚ ᱚᱠᱟᱞᱮᱠᱟ ᱪᱚᱝ ᱦᱟᱜ ᱵᱩᱡᱩᱜᱼᱟ ᱜᱚᱝᱠᱮ ᱦᱮᱸ ᱥᱮ᱾ ᱮᱱᱦᱤᱞᱳᱜ ᱫᱚ ᱢᱟᱱᱮ ᱫᱚᱢᱮ ᱜᱮ ᱨᱟᱜ ᱥᱟᱱᱟᱞᱤᱧᱟ ᱟᱹᱞᱤᱧ ᱫᱚ ᱪᱤᱠᱟᱹᱜ ᱪᱚᱞᱤᱧ ᱵᱟᱞᱤᱧ ᱵᱩᱡᱽ ᱫᱟᱲᱮᱭᱟᱜᱼᱟ ᱩᱱᱫᱚ ᱠᱷᱟᱹᱞᱤ ᱚᱲᱟᱜ ᱜᱮ ᱦᱟᱸᱜ ᱞᱤᱧ ᱩᱭᱦᱟᱹᱨᱟ᱾
ᱦᱳᱭ ᱦᱳᱭ ᱦᱳᱭ ᱦᱳᱭ᱾
ᱴᱟᱜ ᱫᱤᱱ ᱫᱚ ᱩᱱᱟᱹᱜ ᱦᱮᱸ ᱨᱮᱦᱚᱸ ᱵᱟᱝ ᱨᱮᱦᱚᱸ ᱢᱮᱱᱠᱷᱟᱱ ᱥᱤᱸᱜᱮ ᱢᱟᱦᱟ ᱦᱤᱞᱳᱜ ᱫᱚ ᱟᱹᱰᱤ ᱵᱟᱹᱲᱛᱤ ᱜᱮ ᱚᱲᱟᱜ ᱞᱤᱧ ᱩᱭᱦᱟ. ᱨᱟ᱾ ᱚᱱᱟ ᱛᱤᱠᱤᱱ ᱵᱮᱲᱟ ᱡᱟᱹᱯᱤᱫ ᱮᱵᱷᱮᱱ ᱠᱟᱛᱮᱫ ᱫᱚ᱾ ᱟᱫᱚ ᱪᱮᱫ ᱵᱤᱱ ᱞᱟᱹᱭᱟ ᱮᱠᱞᱟ ᱮᱠᱞᱟ ᱜᱮ ᱫᱚᱢᱮ ᱦᱟᱸᱜ ᱞᱤᱧ ᱨᱟᱜ ᱜᱚᱱᱚᱜᱼᱟ᱾ ᱦᱮᱸ ᱦᱮᱸ ᱱᱚᱜ-ᱚᱱᱠᱟ ᱠᱟᱛᱮᱜ ᱜᱮ ᱟᱹᱞᱤᱧ ᱫᱚ ᱯᱟᱲᱦᱟᱜ ᱢᱟ ᱮᱦᱚᱵ ᱟᱠᱟᱱ ᱛᱟᱹᱞᱤᱧ ᱟᱫᱚ ᱜᱚᱝᱠᱮ ᱟᱹᱞᱤᱧ ᱢᱟ ᱟᱹᱰᱤ ᱠᱤᱪᱷᱩ ᱦᱟᱸᱜ ᱞᱤᱧ ᱞᱟᱹᱭ ᱤᱫᱤᱭᱮᱫ, ᱟᱫᱚ ᱟᱵᱮᱱ ᱦᱚᱸ ᱠᱟᱹᱴᱤᱡ ᱞᱟᱹᱭᱟᱜ ᱵᱮᱱ ᱚᱠᱟ ᱞᱮᱠᱟ ᱠᱟ ᱛᱮᱜ ᱵᱮᱱ ᱮᱸ ᱯᱟᱲᱦᱟᱣ ᱟᱠᱟᱱᱟ ᱥᱮ ᱪᱮᱫ ᱞᱮᱠᱟᱣ ᱠᱟᱫᱟ ᱵᱮᱱ ᱚᱱᱟ ᱠᱚ ᱟᱨ ᱪᱮᱫ᱾
ᱦᱳᱭ ᱜᱚᱝᱠᱮ ᱟᱹᱞᱤᱧ ᱫᱚ ᱦᱚᱸᱜᱼᱚᱭ ᱡᱮ ᱢᱟᱦᱨᱟ ᱢᱟᱦᱨᱟ ᱠᱟᱛᱮᱫ ᱟᱫᱚ ᱛᱚ ᱟᱫᱚ ᱡᱟᱭᱦᱳᱠ ᱚᱱᱠᱟ ᱠᱟᱛᱮᱜ ᱜᱮᱞᱤᱧ ᱯᱟᱨᱚᱢ ᱤᱫᱤ ᱠᱟᱫᱟ ᱡᱟᱦᱟᱸ ᱫᱚ ᱟᱛᱳ ᱤᱥ ᱠᱩᱞ ᱛᱟᱦᱮᱸ ᱠᱟᱱᱟ, ᱦᱩᱸ ᱟᱫᱚ ᱚᱱᱟ ᱚᱸᱰᱮ ᱠᱷᱚᱱ ᱚᱞᱚᱜ ᱠᱟᱛᱮ ᱯᱚᱨᱮ ᱡᱟᱦᱟᱸ ᱫᱚ ᱢᱟᱨᱟᱝ ᱤᱥᱠᱩᱞ ᱟᱵᱚᱣᱟᱜ ᱦᱩᱸ ᱢᱟᱨᱟᱝ ᱵᱤᱫᱽᱫᱟᱹᱜᱟᱲ ᱛᱚ ᱚᱸᱰᱮ, ᱚᱸᱰᱮ ᱚᱱᱠᱟ ᱠᱟᱛᱮᱜ ᱜᱮᱠᱚ ᱵᱷᱚᱨᱛᱤ ᱠᱮᱫ ᱞᱤᱧᱟᱹ, ᱦᱮᱸ᱾ ᱟᱨ ᱟᱨᱚ ᱚᱸᱰᱮᱱᱟᱜ ᱫᱚ ᱵᱟᱝᱞᱤᱧ ᱯᱟᱥ ᱫᱟᱲᱮᱭᱟᱜ ᱠᱟᱱ ᱛᱟᱦᱮᱸᱜ ᱠᱟᱱᱟ, ᱦᱮᱸ᱾
ᱦᱩᱸ ᱦᱩᱸ ᱦᱩᱸ᱾
ᱛᱚ ᱚᱱᱟ ᱞᱟᱹᱜᱟᱫ ᱛᱮ ᱡᱟᱦᱟᱸᱭ ᱵᱟᱵᱟ ᱦᱚᱸ ᱵᱟᱵᱟ ᱟᱹᱞᱤᱧ ᱤᱡ ᱛᱚ ᱟᱫᱚ ᱩᱱᱤ ᱴᱷᱤᱠ ᱠᱮᱫᱟᱭ ᱡᱮ ᱱᱩᱭ ᱫᱚ ᱵᱟᱝᱞᱟ ᱛᱮᱫᱚ ᱵᱟᱝ ᱮᱸ ᱱᱤᱡᱮᱨᱟᱜ ᱟᱭᱳ ᱟᱲᱟᱝ ᱛᱮ ᱥᱮ ᱥᱟᱱᱛᱟᱲᱤ ᱛᱮ ᱚᱞᱚᱜ ᱪᱚ ᱦᱩᱭᱩᱜᱼᱟ᱾
ᱟᱪᱪᱷᱟ ᱟᱪᱪᱷᱟ᱾
ᱟᱫᱚ ᱠᱚ ᱚᱱᱟ ᱠᱚ ᱩᱭᱦᱟᱹᱨ ᱦᱚᱪᱚ ᱠᱟᱛᱮᱫ ᱟᱫᱚ ᱟᱹᱞᱤᱧ ᱫᱚ ᱥᱟᱱᱛᱟᱞᱤ ᱢᱤᱰᱤᱭᱟᱢ ᱛᱮᱠᱚ ᱵᱷᱚᱨᱛᱤ ᱠᱮᱫ ᱞᱤᱧᱟ᱾
ᱟᱪᱪᱷᱟ᱾
ᱛᱚ ᱟᱹᱞᱤᱧ ᱫᱚ ᱯᱩᱭᱞᱩ ᱯᱩᱭᱞᱩ ᱫᱚ ᱫᱚᱢᱮ ᱨᱟᱹᱥᱠᱟᱹ ᱡᱮ ᱦᱮᱸ ᱟᱫᱚ ᱟᱹᱞᱤᱧ ᱫᱚ ᱥᱟᱱᱛᱟᱲᱤ ᱛᱮᱞᱤᱧ ᱯᱷᱟᱲᱟᱜᱼᱟ ᱤᱧ ᱟᱹᱞᱤᱧ ᱛᱚ ᱟᱫᱚ ᱦᱟᱦᱟᱨᱟ ᱢᱟᱦᱟᱨᱟ ᱠᱚ ᱟᱫᱚ ᱵᱟᱹᱞᱤᱧ ᱪᱟᱞᱟᱣ ᱨᱮᱱᱟᱜ ᱠᱟᱛᱷᱟ ᱦᱮᱸ᱾
ᱦᱩᱸ ᱦᱩᱸ ᱦᱩᱸ᱾
ᱟᱞᱤᱧ ᱫᱚ ᱫᱚᱢᱮ ᱨᱟᱹᱥᱠᱟᱹ ᱡᱚ ᱦᱳᱥᱴᱮᱞ ᱨᱮ ᱛᱟᱦᱮᱸ ᱠᱟᱛᱮᱫ ᱟᱭᱳ ᱟᱲᱟᱝ ᱛᱮᱞᱤᱧ ᱯᱷᱟᱲᱟᱜᱼᱟ᱾
ᱦᱩᱸ ᱦᱩᱸ ᱦᱩᱸ ᱦᱩᱸ, ᱟᱫᱚ ᱢᱟ ᱜᱚᱝᱠᱮ ᱟᱭᱳ ᱟᱲᱟᱝ ᱛᱮ ᱯᱟᱲᱦᱟᱣ ᱠᱟᱛᱮᱜ ᱫᱚ ᱨᱟᱹᱥᱠᱟᱹ ᱛᱚ ᱟᱹᱭᱠᱟᱹᱜ ᱜᱮᱭᱟ ᱥᱮ᱾ ᱦᱩᱸ, ᱡᱚᱠᱷᱚᱱ ᱦᱟᱸᱜ ᱱᱤᱡᱮᱨᱟᱜ ᱜᱚᱞᱯᱷᱚ ᱞᱮᱠᱟ ᱦᱟᱸᱜ ᱵᱚᱱ ᱯᱟᱲᱦᱟᱜᱼᱟ ᱵᱮᱱ ᱩᱱ ᱫᱚ ᱦᱟᱸᱜ ᱟᱨᱚ ᱟᱵᱮᱱ ᱦᱚᱸ ᱡᱟᱹᱱᱤᱡ ᱠᱷᱟᱱ ᱟᱨ ᱨᱟᱹᱥᱠᱟᱹ ᱜᱮ ᱦᱟᱸᱜ ᱵᱮᱱ ᱟᱴᱠᱟᱨᱮᱫ ᱛᱟᱦᱮᱸᱱ ᱦᱚᱲᱢᱚ ᱡᱤᱣᱤ ᱠᱚᱫᱚ᱾
ᱦᱳᱭ ᱜᱚᱝᱠᱮ ᱦᱳᱭ ᱦᱳᱭ ᱦᱳᱭ᱾
ᱦᱮᱸ ᱦᱮᱸ ᱟᱨᱚ ᱞᱟᱹᱭ ᱵᱮᱱ ᱢᱟ ᱦᱟᱸᱜ᱾
ᱦᱮᱸ ᱟᱫᱚ ᱦᱚᱸᱜ-ᱚᱭ ᱡᱮ ᱦᱚᱸᱜᱼᱚᱭ ᱱᱚᱝᱠᱟ ᱠᱚ ᱤᱫᱤ ᱦᱚᱴᱚ ᱠᱟᱜ ᱞᱤᱧᱟ ᱯᱳᱭᱞᱳ ᱡᱚ ᱱᱟᱜ ᱡᱚᱠᱷᱚᱱ ᱠᱚ ᱤᱫᱤ ᱦᱚᱴᱚ ᱠᱟᱜ ᱞᱤᱧᱟ ᱛᱚ ᱠᱷᱚᱱ ᱛᱚ ᱟᱞᱤᱧ ᱫᱚ ᱟᱹᱰᱤ ᱜᱮ ᱢᱮᱱᱟᱜ ᱞᱤᱧᱟᱹ ᱦᱮᱸ ᱟᱹᱰᱤ ᱨᱟᱹᱥᱠᱟᱹ ᱧᱚᱜ᱾ ᱟᱫᱚ ᱤᱫᱤ ᱦᱚᱴᱚ ᱠᱟᱛᱮᱫ ᱱᱟᱦᱟᱜ ᱢᱟ ᱵᱟᱵᱟ ᱛᱟᱠᱚ ᱫᱚᱠᱚ ᱡᱟᱦᱟᱭ ᱟᱭᱳ ᱵᱟᱵᱟ ᱠᱚ ᱨᱩᱣᱟᱹᱲ ᱦᱮᱡᱱᱟ ᱚᱲᱟᱜ ᱛᱮ᱾ ᱛᱚ ᱚᱱᱟ ᱢᱤᱫ--ᱵᱟᱨᱥᱤᱧ ᱫᱚ ᱟᱹᱞᱤᱧ ᱫᱚ ᱵᱟᱹᱞᱤᱧ ᱩᱭᱦᱟᱹᱨ ᱞᱮᱫ ᱜᱮᱭᱟ ᱦᱮᱸ᱾
ᱦᱮᱸ ᱦᱩᱸ ᱦᱩ ᱦᱩᱸ
ᱟᱫᱚ ᱚᱸᱭ ᱡᱮ ᱢᱤᱫ ᱵᱟᱨ ᱥᱤᱧ ᱯᱟᱨᱚᱢ ᱠᱟᱛᱮᱜ ᱟᱹᱞᱤᱧ ᱟᱫᱚ ᱟᱫᱚ ᱚᱲᱟᱜ ᱠᱚ ᱫᱚᱢᱮ ᱞᱤᱧ ᱩᱭᱦᱟᱹᱨ ᱫᱟ ᱡᱮ ᱚᱲᱟᱜ ᱞᱤᱧ ᱪᱟᱞᱟᱜᱼᱟ ᱫᱚᱢᱮ ᱨᱟᱜ ᱦᱮᱸ᱾ ᱫᱟᱹᱲ ᱫᱟᱹᱲ ᱟᱹᱞᱤᱧ ᱫᱚ ᱫᱟ. ᱲᱟᱞᱤᱧ ᱱᱤᱛᱚᱜ ᱜᱮ ᱦᱮᱸ᱾ ᱚᱝᱠᱟ ᱟᱨᱚ ᱵᱟᱵᱟ ᱦᱮᱡ ᱠᱚᱜᱼᱟ ᱧᱮᱞ ᱦᱮᱸ᱾ ᱵᱩᱡᱷᱟᱹᱣ ᱵᱟᱲᱟ ᱪᱟᱞᱟᱣ ᱠᱚᱜᱼᱟ᱾ ᱟᱨᱚ ᱢᱚᱱᱮᱨᱮ ᱨᱟᱹᱥᱠᱟᱹ ᱞᱤᱧ ᱵᱩᱡᱷᱟᱹᱣ ᱠᱮᱭᱟ᱾ ᱛᱟᱯᱚᱨ ᱟᱨᱚ ᱵᱟᱨᱥᱤᱧ ᱯᱚᱨᱮ ᱟᱨᱚ ᱨᱟᱜ ᱦᱮᱸ᱾
ᱦᱮᱸ ᱦᱮᱸ᱾
ᱛᱚ ᱟᱨᱚ ᱪᱷᱩᱴᱤ ᱠᱚᱨᱮᱜ, ᱯᱚᱨᱚᱵ ᱠᱚᱨᱮᱜ ᱡᱟᱦᱟ ᱪᱷᱩᱴᱤ ᱠᱚ ᱧᱟᱢᱚᱜᱼᱟ ᱚᱸᱰᱮ ᱚᱲᱟᱜ ᱞᱤᱧ ᱧᱟᱢᱚ ᱜᱮᱭᱟ ᱦᱮᱸ᱾
ᱦᱮᱸ ᱦᱮᱸ᱾
ᱛᱚ ᱟᱞᱤᱧ ᱫᱚ ᱪᱟᱞᱟᱣ ᱞᱮᱠᱷᱟᱱ ᱟᱫᱚ ᱦᱮᱡ ᱛᱚ ᱵᱟᱝ᱾
ᱦᱮᱸ ᱜᱚᱝᱠᱮ ᱟᱹᱞᱤᱧ ᱞᱮᱠᱟ ᱜᱮ ᱟᱵᱮᱱ ᱦᱚᱲ ᱫᱚ ᱦᱮᱸ᱾
ᱦᱳᱭ ᱦᱳᱭ ᱜᱚᱝᱠᱮ ᱮᱠᱫᱚᱢ ᱟᱹᱞᱤᱧ ᱟᱹᱵᱤᱱ ᱫᱚ ᱠᱟᱹᱴᱤᱡ ᱮᱸ ᱵᱮᱲᱟ ᱨᱮ ᱟᱨ ᱟ. ᱞᱤᱧ ᱫᱚ ᱦᱟᱨᱟ ᱠᱟᱛᱮᱫ ᱜᱚᱝᱠᱮ᱾
ᱜᱚᱝᱠᱮ ᱟᱹᱞᱤᱧ ᱦᱚᱸ ᱦᱟᱨᱟ ᱠᱟᱛᱮᱜ ᱱᱚᱜᱼᱚᱭ ᱟᱹᱞᱤᱧ ᱦᱟᱸᱜ ᱡᱚᱠᱷᱚᱱ ᱮᱭᱟᱭ ᱪᱟᱱᱟᱪ ᱠᱚᱨᱮ ᱦᱟᱸᱜ ᱞᱤᱧ ᱚᱞᱚᱜ ᱠᱟᱱᱟ ᱥᱮ᱾ ᱩᱱ ᱡᱚᱠᱷᱚᱱ ᱫᱷᱟ. ᱞᱤᱡ ᱟᱹᱞᱤᱧᱚ ᱫᱚ ᱞᱤᱧ ᱨᱟᱜ ᱟᱠᱟᱫ ᱫᱚ ᱜᱚᱝᱠᱮ᱾
ᱦᱳᱭ ᱦᱳᱭ ᱜᱚᱝ
ᱟᱨ ᱟᱹᱞᱤᱧ ᱫᱚ ᱦᱟᱸᱜ ᱠᱷᱟᱱ ᱮᱸ ᱩᱱ ᱡᱚᱠᱷᱚᱱ ᱫᱚ ᱟᱹᱰᱤ ᱞᱮᱞᱦᱟ ᱜᱮ ᱦᱟᱜ ᱞᱤᱧ ᱛᱟᱦᱮ ᱠᱟᱱᱟ ᱥᱮ ᱛᱚᱵᱮ ᱡᱟᱦᱟᱸ ᱞᱟᱹᱴ ᱴᱩ ᱞᱟᱹᱴᱩ ᱫᱟᱫᱟ ᱛᱟᱠᱚ ᱠᱚ ᱛᱟᱦᱮᱸ ᱠᱟᱱᱟ ᱥᱮ ᱟᱫᱚ ᱩᱱᱠᱩ ᱫᱚ ᱟᱹᱞᱤᱧ ᱫᱚ ᱪᱮᱫ ᱞᱮᱠᱟ ᱪᱚᱠᱚ ᱧᱮᱞ ᱞᱤᱧ ᱛᱟᱦᱮᱸᱫ ᱜᱚᱝᱠᱮ᱾ ᱦᱮᱸ ᱠᱷᱟᱹᱞᱤ ᱛᱷᱟᱹᱨᱤ ᱠᱚᱠᱚ ᱟᱹᱨᱩᱵ ᱦᱚᱪᱚ ᱞᱤᱧ ᱛᱟᱦᱮᱸᱫ ᱦᱮᱸ ᱥᱮ᱾ ᱟᱨ ᱡᱟᱢᱟ ᱯᱮᱱ ᱠᱚᱦᱚᱸ ᱠᱚ ᱥᱟᱯᱷᱟ ᱦᱚᱪᱚ ᱞᱤᱧᱟ᱾ ᱛᱟᱞᱦᱮ ᱱᱚᱜ-ᱚᱱᱟ ᱠᱚ ᱤᱭᱟᱹ ᱠᱟᱛᱮᱜ ᱟᱹᱰᱤ ᱢᱟᱱᱮ ᱠᱚᱥᱴᱚ ᱦᱟᱸᱜ ᱞᱤᱧ ᱵᱩᱡ ᱛᱟᱦᱮᱸ ᱱᱟ ᱟᱹᱞᱤᱧ ᱫᱚ ᱢᱚᱱᱮ ᱡᱤᱣᱤ ᱨᱮ᱾ ᱦᱮᱸ ᱞᱟᱹᱭ ᱫᱟᱞᱤᱧ ᱟᱹᱞᱤᱧ ᱫᱚ ᱟᱹᱞᱤᱧᱟᱜ ᱜᱮᱦᱟᱸᱜ ᱡᱟᱢᱟ ᱯᱮᱱ ᱥᱟᱯᱷᱟ ᱠᱚᱫᱚ ᱵᱟᱹᱞᱤᱧ ᱫᱟᱲᱮᱭᱟᱜᱼᱟ᱾ ᱟᱨᱚ ᱦᱟᱸᱜ ᱠᱚ ᱥᱟᱯᱷᱟ ᱦᱚᱪᱚ ᱞᱤᱧᱟᱹ ᱦᱟᱹᱱᱠᱩ ᱫᱟᱫᱥ ᱛᱟᱠᱚ᱾ ᱛᱟᱦᱚᱞᱮ ᱠᱷᱟᱱ ᱫᱚ ᱠᱟᱹᱴᱤᱡ ᱢᱚᱱᱮᱨᱮ ᱚᱠᱟ ᱞᱮᱠᱟ ᱵᱳᱡᱟ. ᱜᱼᱟ ᱟᱨ ᱚᱲᱟᱜ ᱠᱚᱨᱮᱱᱟᱜ ᱠᱟᱛᱷᱟ ᱞᱤᱧ ᱩᱭᱦᱟᱹᱨᱟ ᱞᱟᱹᱭ ᱟᱹᱞᱤᱧ ᱚᱲᱟᱜ ᱨᱮᱠᱷᱟᱱ ᱢᱟ ᱟᱭᱳ ᱢᱮᱱᱟᱭᱟ, ᱟᱭᱳ ᱜᱮ ᱡᱷᱚᱛᱚ ᱠᱤᱪᱷᱩᱭ ᱥᱟᱯᱷᱟ ᱥᱟᱯᱷᱤ-ᱼ ᱟᱯᱮ ᱠᱟᱛᱟ ᱞᱤᱧᱟ ᱛᱩᱯᱩ ᱦᱚᱸ ᱟᱡ ᱜᱮ ᱛᱩᱯᱩ ᱠᱟᱞᱤᱧᱟ᱾ ᱚᱱᱟ ᱠᱚᱦᱚ ᱞᱤᱧ ᱩᱭᱦᱟᱹᱨᱟ᱾ ᱦᱮᱸ ᱟᱨ ᱫᱚᱢᱮ ᱨᱟᱜ ᱟᱫᱚ ᱜᱚᱝᱠᱮ ᱚᱱᱮ ᱚᱱᱟ ᱠᱚ ᱩᱭᱦᱟᱹᱨ ᱩᱭᱦᱟᱹᱨ ᱛᱮ᱾
ᱦᱳᱭ ᱜᱚᱝ ᱱᱚᱣᱟ ᱫᱚ ᱩᱭᱦᱟᱹᱨᱚᱜ ᱜᱮᱭᱟ ᱜᱚᱝᱠᱮ ᱱᱚᱜᱼᱚᱭ ᱡᱮ ᱱᱚᱜ-ᱚᱱᱟ ᱚᱲᱟᱜ ᱨᱮᱠᱷᱟᱱ ᱫᱚ ᱟᱭᱳᱼᱵᱟᱵᱟ ᱠᱚ ᱛᱟᱦᱮᱱᱟ ᱥᱮ᱾ ᱪᱮᱫ ᱞᱮᱠᱟᱱᱟᱜ ᱦᱚᱸ ᱵᱟᱝ ᱧᱟᱢᱚᱜᱼᱟ ᱦᱮᱸ᱾
ᱦᱮᱸ ᱦᱮᱸ ᱦᱮᱸ᱾
ᱟᱹᱞᱤᱧ ᱦᱚᱸ ᱚᱱᱟ ᱠᱷᱟᱹᱛᱤᱨ ᱟᱹᱰᱤ ᱜᱮᱞᱤᱧ ᱨᱟᱜ ᱠᱮᱭᱟ ᱦᱮᱸ᱾ ᱟᱨᱚ ᱧᱮᱞ ᱠᱟᱱᱟ ᱟᱫᱚ ᱩᱱᱟᱹᱜ ᱜᱮᱞᱤᱧ ᱨᱟᱜ ᱟᱠᱟᱫᱟ ᱡᱮ ᱟᱨ ᱵᱟᱵᱟ ᱞᱤᱧ ᱢᱮᱛᱟᱭ ᱠᱟᱱᱟ ᱡᱮ ᱦᱮᱸ ᱡᱮ ᱚᱲᱟᱜ ᱜᱮᱞᱤᱧ ᱪᱟᱜᱼᱟ ᱟᱹᱞᱤᱧ ᱫᱚ ᱵᱟᱹᱞᱤᱧ ᱯᱷᱟᱲᱟᱜᱼᱟ ᱦᱮᱸ᱾ ᱱᱚᱱᱮ ᱚᱱᱠᱟᱱᱟᱜ ᱦᱚᱸ᱾ ᱟᱫᱚ ᱟᱹᱰᱤ ᱵᱩᱡᱷᱟᱹᱣ ᱢᱩᱡᱷᱟᱹᱣ ᱠᱟᱛᱮᱜ ᱛᱮᱡ ᱱᱟ ᱮᱸ ᱟᱹᱰᱤ ᱵᱩᱡᱷᱟᱹᱣ ᱧᱚᱜ ᱠᱟᱛᱮᱫ ᱱᱟ ᱟᱨᱚ ᱫᱚᱦᱚ ᱦᱚᱴᱚ ᱠᱤᱞᱤᱧᱟ᱾ ᱦᱳᱥᱴᱮᱞ ᱛᱮ ᱦᱮᱸ ᱟᱨ ᱚᱸᱰᱮᱱ ᱠᱚ ᱛᱟᱠᱚ ᱫᱚ ᱟᱹᱰᱤ ᱱᱟᱯᱟᱭ ᱜᱮᱠᱚ ᱛᱟᱦᱮᱸ ᱠᱟᱱᱟ ᱦᱮᱸ ᱟᱨ ᱟᱞᱮ ᱟᱹᱛᱩ ᱨᱤᱱᱤᱡ ᱜᱮ ᱡᱟᱦᱟᱸᱭ ᱫᱟᱫᱟ᱾ ᱢᱤᱫ ᱦᱚᱲᱮᱸ ᱛᱟᱵ ᱯᱟᱲᱟᱣ ᱠᱚᱜ ᱜᱮᱭᱟ ᱚᱸᱰᱮ ᱜᱮ᱾ ᱡᱟᱦᱟᱸ ᱫᱚ ᱟᱹᱞᱤᱧ ᱧᱮᱞ ᱠᱤᱞᱤᱧᱼᱟ᱾ ᱦᱮᱸ
ᱦᱩᱸ ᱦᱩ ᱸ
ᱟᱹᱞᱤᱧ ᱪᱮᱛᱟᱱ ᱫᱚᱸ ᱚᱠᱚᱭ ᱦᱚᱸ ᱪᱮᱫ ᱦᱚᱸ ᱵᱟᱝᱠᱚ ᱞᱟᱹᱭ ᱠᱮᱭᱟ᱾ ᱦᱮᱸ
ᱟᱵᱮᱱ ᱢᱟ ᱜᱚᱝᱠᱮ ᱵᱮᱱ ᱞᱟᱹᱭᱼᱟ ᱾ ᱟᱵᱮᱱ ᱪᱮᱛᱟᱱ ᱫᱚ ᱪᱮᱫ ᱵᱟᱠᱚ ᱞᱟᱹᱭ ᱠᱮ ᱟᱹᱞᱤᱧ ᱢᱟ᱾ ᱚᱱᱠᱟ ᱞᱤᱧ ᱛᱟᱦᱮᱸ ᱠᱟᱱᱟ ᱥᱮ, ᱟᱨ ᱚᱸᱰᱮ ᱫᱚᱸ ᱟᱨ ᱱᱚᱝᱠᱟ ᱛᱩᱯᱩᱱ ᱠᱚᱨᱮᱱᱟᱜ ᱦᱚᱸ, ᱜᱚᱝᱠᱮ ᱢᱟᱱᱮ ᱠᱚᱞ ᱠᱚᱼᱦᱚᱸ ᱵᱟᱝ ᱱᱟᱣᱟ ᱤᱥᱠᱩᱞ ᱠᱚ ᱵᱷᱩᱲᱤ ᱣᱟᱠᱟᱜᱼᱟ᱾ ᱟᱨ ᱪᱮᱫ ᱛᱟᱦᱚᱞᱮ ᱠᱷᱟᱱ ᱫᱚ ᱢᱤᱫᱴᱮᱱ ᱞᱟᱸᱫᱟ ᱨᱮᱱᱟᱜ ᱠᱟᱛᱷᱟ ᱦᱟᱸᱜ ᱞᱤᱧ ᱞᱟᱹᱭᱮᱫᱼᱟ᱾
ᱦᱳᱭ ᱦᱚᱭ ᱦᱚᱸ
ᱟᱞᱮ ᱫᱚ ᱚᱸᱰᱮ ᱫᱚ ᱢᱟᱱᱮ, ᱢᱚᱴᱮᱸ ᱵᱟᱨᱭᱟᱞ ᱜᱮ ᱛᱟᱦᱮᱸ ᱠᱟᱱᱟ ᱜᱚᱝᱠᱮ, ᱛᱩᱯᱩᱱ ᱞᱟᱹᱜᱤᱫ ᱦᱮᱸ ᱥᱮ᱾ ᱟᱨ ᱛᱟᱦᱞᱮ ᱡᱟᱦᱟᱸᱭ ᱛᱩᱯᱩ ᱠᱚᱼᱫᱚ ᱦᱟᱸᱜ, ᱚᱱᱟ ᱟᱹᱛᱩ ᱨᱮ ᱦᱟᱸᱜ ᱠᱚ ᱪᱟᱞᱟᱜᱼᱟ ᱾ᱦᱮᱸ ᱥᱮ ᱟᱹᱛᱩ ᱠᱚᱨᱮᱱ ᱡᱟᱦᱟᱸᱭ ᱠᱚᱜ ᱵᱟᱛᱷᱨᱩᱢ ᱠᱚ ᱢᱮᱱᱟᱜ ᱛᱟᱠᱚᱣ-ᱟ᱾ ᱩᱱᱠᱩᱣᱟᱜ ᱨᱮᱜᱮ ᱠᱚ ᱛᱩᱯᱩ ᱵᱟᱲᱟᱜ ᱠᱟᱱ ᱛᱟᱦᱮᱸᱫ᱾ ᱛᱚᱵᱮ ᱟᱹᱞᱤᱧ ᱫᱚ ᱦᱟᱸᱜ ᱪᱟᱬᱸ ᱧᱚᱜ ᱥᱮᱛᱟᱜ ᱨᱮᱞᱤᱧ ᱛᱩᱯᱩᱱᱟ᱾ ᱚᱱᱟ ᱛᱟᱞᱤᱧ ᱟᱹᱞᱤᱧᱟᱜ ᱢᱚᱱᱮ ᱨᱮᱫᱚ᱾
ᱦᱳᱭ, ᱦᱳᱭ᱾
ᱟᱫᱚ ᱛᱟᱦᱚᱞᱮ ᱠᱷᱟᱱ ᱫᱚ ᱢᱤᱫ ᱫᱤᱱ ᱫᱚ ᱦᱟᱜ, ᱠᱷᱟᱱ ᱵᱟᱨᱚᱴᱟ ᱠᱩᱲᱤ ᱵᱟᱡᱟᱜ ᱠᱟᱱᱟ᱾ ᱟᱫᱚ ᱟᱹᱞᱤᱧ ᱫᱚ ᱡᱟᱹᱯᱤᱫ ᱠᱷᱚᱱ ᱮᱵᱽᱷᱮᱱ ᱠᱟᱛᱮᱫ ᱚᱠᱟ ᱞᱮᱠᱟ ᱪᱚᱝ ᱜᱷᱩᱲᱤ ᱠᱚᱞᱤᱧ ᱧᱮᱞ ᱠᱮᱫᱮᱜᱼᱟ᱾ ᱪᱟᱨᱴᱟ ᱵᱟᱡᱟᱜ ᱠᱟᱱ ᱞᱮᱠᱟ ᱞᱤᱧ ᱧᱮᱞ ᱠᱮᱜᱼᱟ᱾ ᱟᱨ ᱛᱟᱦᱞᱮ ᱛᱩᱯᱩᱱ ᱞᱤᱧ ᱪᱟᱞᱟᱣ ᱟᱠᱟᱱᱟ᱾
ᱦᱳᱭ ᱦᱳᱭ